ᱦᱩᱸ᱾ ᱪᱮᱫ ᱮᱢ ᱪᱮᱠᱟᱭᱮᱫᱟ?
ᱪᱮᱫ ᱦᱚᱸ ᱵᱟᱝ ᱜᱤᱛᱤᱡ ᱟᱠᱟᱱᱟᱹᱧ᱾
ᱚ᱾
ᱟᱫ ᱫᱚᱢ
ᱵᱷᱤᱰᱭᱳ ᱫᱚᱢ ᱧᱮᱞ ᱪᱟᱵᱟ ᱠᱮᱫᱟ, ᱦᱩᱸ?
ᱦᱩᱸ ᱧᱮᱞ ᱠᱤᱫᱟᱹᱧ᱾ ᱟᱢ ᱫᱚ ᱪᱮᱫ ᱮᱢ ᱪᱤᱠᱟᱹᱭᱫᱟ?
ᱫᱩᱲᱩᱵ ᱟᱠᱟᱱᱟᱹᱧ᱾
ᱦᱩᱸ, ᱨᱩᱢ ᱢᱮᱴ ᱾
ᱨᱩᱢ ᱢᱮᱴ ᱵᱟᱭᱨᱮ ᱥᱮᱱ ᱨᱮ᱾
ᱚ᱾
ᱟᱢ ᱫᱚ ᱵᱟᱭᱨᱮ ᱨᱮᱢ ᱛᱩᱫ ᱠᱟᱱᱟ?
ᱵᱟᱝᱜᱮ ᱵᱟᱭᱨᱮ ᱫᱚ ᱵᱟᱹᱧ ᱛᱩᱫ ᱟᱠᱟᱱᱟ ᱟᱫᱚ ᱤᱭᱟᱹ ᱪᱮᱛᱟᱱ ᱪᱟᱞᱟᱣ ᱠᱟᱱᱟ ᱠᱚ ᱤᱧᱫᱚ ᱪᱮᱛᱟᱱᱤᱧ ᱪᱟᱞᱟᱣ ᱞᱮᱱ ᱛᱟᱦᱮᱸᱜ ᱟᱨ ᱪᱮᱛᱟᱱ ᱠᱷᱚᱱᱤᱧ ᱟᱬᱜᱚ ᱦᱮᱡ ᱟᱠᱟᱱᱟ ᱛᱚ᱾
ᱩᱸ ᱩᱸ᱾
ᱦᱚᱸᱜᱼᱚ᱾
ᱫᱟᱠᱟ ᱫᱚ ᱛᱤᱨᱮᱢ ᱡᱚᱢ ᱠᱮᱫᱟ?
ᱫᱩᱴᱟ ᱥᱮᱱ᱾
ᱫᱩᱴᱟ?
ᱦᱩᱸ ᱩᱸ᱾ ᱡᱟᱹᱯᱤᱫ ᱞᱤᱫᱟᱹᱧ ᱡᱟᱹᱯᱤᱫ ᱠᱷᱚᱱ ᱵᱮᱨᱮᱫ ᱠᱟᱛᱮ ᱟᱫᱚ ᱚᱱᱮ ᱛᱚ ᱤᱭᱟᱹ ᱡᱚᱢ ᱠᱟᱛᱮᱜ ᱡᱟᱹᱯᱤᱫ ᱠᱤᱫᱟᱹᱧ, ᱦᱮᱸ᱾ ᱛᱮ ᱚᱱᱟ ᱠᱷᱚᱱ ᱵᱮᱨᱮᱫ ᱠᱟᱛᱮᱜ ᱫᱟᱠᱟ ᱪᱚᱸᱫᱟ ᱠᱤᱫᱟᱹᱧ ᱫᱟᱠᱟ ᱪᱚᱸᱫᱟ ᱠᱟᱛᱮᱜ ᱡᱚᱢ ᱛᱮᱜᱮ ᱫᱩᱴᱟ ᱵᱟᱡᱟᱣ ᱮᱱᱟ᱾
ᱩᱸ᱾
ᱪᱮᱫ ᱮᱢ ᱩᱛᱩ ᱞᱟᱜ-ᱟ?
ᱚᱱᱮ ᱠᱟᱠᱨᱚᱞ ᱵᱷᱟᱡᱟ ᱞᱤᱫᱟᱹᱧ ᱟᱨ ᱰᱟᱹᱞ ᱠᱚᱨᱟᱣ ᱞᱤᱫᱟᱹᱧ᱾ ᱟᱨ ᱟᱹᱞᱩ ᱟᱨ ᱠᱟᱞᱞᱟ ᱥᱤᱯᱤ ᱞᱤᱫᱟᱹᱧ᱾
ᱩᱸ ᱨᱚᱦᱚᱲ ᱫᱟᱠᱟ ᱥᱮ ᱫᱟᱜ ᱢᱟᱰᱤ᱾
ᱪᱮᱫ ᱮᱢ ᱞᱟᱹᱭᱫᱟ?
ᱨᱚᱦᱚᱲ ᱫᱟᱠᱟ ᱥᱮ ᱫᱟᱜ ᱢᱟᱰᱤ?
ᱨᱚᱦᱚᱲ ᱫᱟᱠᱟ᱾
ᱩᱸ᱾
ᱵᱟᱭᱨᱮ ᱫᱚ ᱵᱟᱢ ᱛᱩᱫ ᱠᱟᱱ ᱫᱚ?
ᱵᱟᱝᱜᱮ ᱵᱟᱹᱧ ᱩᱰᱩᱠ ᱠᱟᱱᱟ᱾
ᱪᱮᱫ ᱮᱢ ᱞᱟᱹᱭᱫᱟᱢ?
ᱮᱢᱱᱤ ᱜᱮ᱾
ᱫᱤᱱ ᱢᱚᱛᱚ ᱵᱟᱭ
ᱫᱟᱜ ᱫᱚ ᱵᱟᱭ ᱫᱟᱜᱮᱜᱟ ᱟᱫᱚ ᱫᱤᱱ ᱜᱮ ᱩᱰᱩᱠ ᱦᱩᱭᱩᱜ ᱠᱟᱱᱟ ᱥᱮ ᱚᱱᱟᱠᱚ᱾
ᱦᱮᱸ᱾
ᱦᱮᱞᱳ᱾
ᱦᱮᱸ ᱞᱟᱹᱭ ᱢᱮ᱾
ᱦᱮᱸ?
ᱤᱭᱟᱹ ᱧᱮᱞ ᱨᱚᱛ ᱧᱮᱞ ᱫᱚ ᱵᱟᱯᱮ ᱪᱟᱞᱟᱣ ᱠᱟᱱᱟ?
ᱵᱟᱝ ᱜᱮ ᱵᱟᱞᱮ ᱪᱟᱞᱟᱣ ᱠᱟᱱᱟ, ᱟᱹᱰᱤ ᱥᱟᱺᱜᱤᱧ ᱜᱮᱫᱚ᱾
ᱩᱸ᱾
ᱦᱩᱸ᱾
ᱪᱮᱫᱠᱟ ᱯᱮ ᱛᱟᱲᱟᱢ ᱤᱫᱤᱭᱟ᱾
ᱛᱟᱲᱟᱢ ᱛᱟᱲᱟᱢ ᱛᱮᱫᱚ ᱟᱰᱤ ᱡᱩᱨ ᱜᱮ ᱞᱟᱸᱜᱟ ᱵᱩᱡᱷᱟᱹᱜ-ᱟ, ᱩᱱᱟᱹᱜ ᱥᱟᱺᱜᱤᱧ ᱫᱚ᱾
ᱦᱩᱸ᱾ ᱚᱱᱟ ᱛᱮᱯᱮ ᱪᱟᱞᱟᱣᱱᱟ᱾
ᱦᱮᱸ᱾
ᱞᱟᱦᱟ ᱛᱮ ᱯᱮ ᱪᱟᱞᱟᱣᱱᱟ ᱧᱮᱞ᱾
ᱦᱮᱸ, ᱞᱟᱦᱟ ᱛᱮᱦᱚᱸ ᱵᱟᱞᱮ ᱪᱟᱞᱟᱣ ᱠᱟᱱᱟ᱾
ᱵᱟᱯᱮ ᱪᱟᱞᱟᱣ ᱠᱟᱱᱟ ᱢᱤᱫ ᱥᱮᱨᱢᱟ?
ᱦᱮᱸ᱾
ᱢᱤᱱ ᱥᱮᱨᱢᱟ ᱯᱮ ᱪᱟᱞᱟᱣ ᱠᱟᱱᱟ?
ᱚᱱᱟ ᱫᱚ ᱦᱟᱱᱮ ᱦᱟᱱᱟ ᱵᱚᱪᱷᱚᱨ ᱨᱮ ᱢᱚᱱᱮ ᱦᱚᱭ᱾
ᱦᱩᱸ᱾
ᱱᱤᱭᱟᱹ ᱡᱚᱠᱷᱟᱱ ᱫᱚ ᱵᱟᱞᱮ ᱪᱟᱞᱟᱣ ᱞᱮᱱᱟ ᱾
ᱦᱩᱸ᱾
ᱦᱩᱸ᱾
ᱦᱩᱸ᱾ ᱟᱡᱚᱢᱮᱫ ᱛᱟᱦᱮᱧ ᱫᱚᱢᱮ ᱵᱷᱤᱲ ᱛᱟᱦᱮᱸ ᱠᱟᱱᱟ ᱱᱤᱭᱟᱹ ᱡᱚᱠᱷᱟᱜ᱾
ᱵᱷᱤᱲ ᱫᱚ ᱯᱨᱚᱛᱛᱮᱠ ᱵᱚᱪᱷᱚᱨ ᱜᱮᱛᱚ ᱦᱳᱭᱳᱜ-ᱟ᱾
ᱪᱮᱜᱮᱢ ᱞᱟᱹᱭᱫᱟ?
ᱞᱟᱹᱭ ᱫᱟᱹᱧ ᱯᱨᱚᱛᱛᱮᱠ ᱵᱚᱪᱷᱚᱨ ᱜᱮᱛᱚ ᱵᱷᱩᱲᱟᱹᱜ-ᱟ ᱾
ᱦᱮᱸ, ᱱᱤᱭᱟᱹ ᱡᱚᱠᱷᱟᱱ ᱫᱚ ᱟᱨᱦᱚᱸ ᱡᱮᱱ ᱰᱷᱮᱨ ᱜᱮ ᱾
ᱩᱸ, ᱩᱸ ᱦᱩᱸ ᱾
ᱵᱟᱯᱮ ᱪᱟᱞᱟᱜ-ᱟ ᱟᱯᱮ ᱫᱚ?
ᱪᱟᱞᱟᱣ ᱫᱚ ᱦᱟᱯᱮ, ᱩᱸ ᱪᱮᱫ ᱠᱚ ᱞᱟᱹᱭ ᱮᱫᱟ ᱠᱚᱲᱟ ᱠᱚ ᱾
ᱧᱤᱫᱟᱹᱜ ᱠᱟᱱ ᱫᱚ ᱾
ᱧᱤᱫᱟᱹ ᱜᱮᱛᱚ ᱪᱟᱞᱟᱜ ᱪᱟᱞᱟᱣ ᱨᱮᱱᱟᱜ ᱮᱱᱟᱨᱡᱤ ᱵᱟᱹᱱᱩᱜ-ᱟ, ᱩᱱᱟᱹᱜ ᱾ ᱪᱟᱞᱟᱣ ᱵᱟᱝ ᱵᱩᱡᱷᱟᱹᱣ ᱟᱱᱤᱡ ᱠᱟᱱᱟ ᱾
ᱪᱮᱫᱟᱜ ᱫᱚ?
ᱦᱩᱸ ᱪᱟᱞᱟᱜ ᱵᱷᱤᱲᱳ ᱮᱠᱴᱟ ᱠᱷᱩᱵ ᱮᱠᱴᱟ ᱵᱟᱹᱧ ᱠᱩᱥᱤᱭᱟᱜ ᱜᱮᱭᱟ ᱟᱨᱠᱤ ᱾
ᱚᱻ, ᱦᱩᱸ᱾ ᱚᱱᱟ ᱦᱚᱸ ᱴᱷᱤᱠ ᱜᱮᱭᱟ ᱾
ᱦᱩᱸ ᱾
ᱦᱚᱞᱟ ᱚᱸᱰᱮ ᱵᱚᱞᱚ ᱦᱩᱭ ᱞᱮᱱ ᱛᱟᱦᱮᱸ, ᱪᱮᱫᱠᱟ ᱵᱷᱤᱲ ᱛᱟᱦᱮᱸ ᱠᱟᱱᱟ ᱵᱚᱦᱚᱜ ᱠᱚ ᱦᱟᱹᱥᱩ ᱠᱤᱫᱤᱧᱟ ᱾
ᱩᱸᱦᱩᱸ ᱾
ᱟᱹᱭᱩᱵ ᱥᱚᱢᱚᱭ ᱫᱚ ᱫᱚᱢᱮ ᱵᱷᱤᱲᱚᱜ-ᱟ ᱫᱚᱢᱮ, ᱵᱟᱡᱟᱨ ᱨᱮᱱ ᱦᱚᱲ ᱩᱰᱩᱠᱚᱜ-ᱟ ᱠᱚᱥᱮ ᱾
ᱟᱫᱚ ᱱᱚᱛᱮ ᱢᱟ
ᱜᱮ ᱚᱱᱮ ᱢᱮᱞᱟ ᱦᱩᱭᱩᱜ ᱠᱟᱱ ᱛᱟᱦᱮᱱᱚᱜ ᱚᱱᱰᱮ ᱵᱤᱫᱽᱫᱟᱥᱚᱨ
ᱚᱸᱻ ᱚᱠᱚᱭ ᱠᱚᱫᱚ ᱯᱮ ᱪᱟᱞᱟᱣ ᱞᱮᱱᱟ?
ᱥᱩᱢᱤᱛᱟ ᱛᱟᱞᱮ, ᱥᱩᱢᱤᱛᱟ ᱞᱩᱛᱤᱠᱟ ᱟᱨ ᱤᱧ ᱾
ᱚᱸᱻ᱾
ᱢᱮᱞᱟ ᱪᱮᱫ ᱛᱤᱱ ᱢᱟᱨᱟᱝ ᱵᱟᱹᱭᱥᱟᱹᱣ ᱠᱟᱱ ᱛᱮ?
ᱯᱩᱨᱟ ᱴᱟᱜ ᱢᱚᱱᱮ ᱪᱮᱫᱠᱟ ᱢᱮᱥ ᱚᱱᱠᱟ ᱜᱮ᱾
ᱦᱩᱸ ᱦᱚᱲ ᱾
ᱫᱚᱢᱮ, ᱫᱚᱢᱮ ᱵᱷᱤᱲ ᱾ ᱢᱟ ᱟᱞᱮ ᱪᱟᱞᱟᱣ ᱠᱟᱱᱟ ᱛᱚ ᱥᱟᱲᱮ ᱟᱴᱴᱟ ᱥᱚᱢᱚᱭ ᱢᱚᱱᱮ ᱦᱚᱭ᱾ ᱥᱟᱲᱮ ᱟᱴᱴᱟ ᱥᱚᱢᱚᱭ ᱫᱚᱢᱮ ᱵᱷᱤᱲ ᱫᱚᱢᱮ᱾
ᱵᱟᱝᱟ ᱪᱮᱫ ᱦᱚ ᱵᱟᱞᱮ ᱦᱟᱛᱟᱣ ᱠᱟᱫᱟ ᱩᱱᱟᱹᱜ ᱵᱷᱤᱲ ᱨᱮ ᱫᱚ ᱵᱟᱢ ᱦᱟᱛᱟᱣ ᱫᱟᱲᱮᱜᱼᱟ ᱩᱛᱤ ᱥᱩᱛᱤ ᱵᱷᱤᱲᱟ᱾
ᱦᱩᱸ᱾
ᱟᱯᱮ ᱫᱚ ᱚᱸᱰᱮ ᱫᱚ ᱵᱟᱯᱤ ᱪᱟᱞᱟᱣ ᱵᱟᱲᱟᱣ ᱠᱟᱱᱟ?
ᱵᱟᱝᱟ ᱪᱟᱞᱟᱣ ᱦᱟᱸᱜ ᱪᱟᱞᱟᱣ ᱠᱟᱱᱟᱞᱮ ᱢᱤᱫ ᱥᱮᱨᱢᱟ ᱜᱮ ᱤᱧ ᱫᱚᱠᱟᱱᱟ ᱾ ᱚᱱᱟ ᱡᱮ ᱥᱮᱨᱢᱟᱧ ᱪᱟᱞᱟᱣ ᱱᱟ ᱥᱮ ᱥᱮᱨᱢᱟ ᱜᱮ ᱫᱚᱢᱮ ᱫᱟᱜ ᱠᱮᱫᱟ ᱪᱟᱞᱟᱣ ᱟᱠᱟᱱᱟ ᱫᱷᱚᱨᱚ ᱟᱨ ᱩᱱᱟᱹᱜ ᱦᱚᱲ ᱛᱚ ᱟᱫᱚ ᱫᱟᱜ ᱞᱮᱠᱷᱟᱱ ᱚᱱᱠᱟ ᱟᱠᱨᱮᱱ ᱟᱭᱢᱟ ᱰᱚᱭᱢᱟ ᱜᱚᱴᱟ ᱫᱚᱠᱟᱱ ᱠᱚᱨᱮ ᱦᱚᱸ ᱮᱢᱚᱱ ᱠᱚ ᱤᱭᱟᱹ ᱵᱟᱠᱚ ᱤᱭᱟᱹ ᱚᱪᱚ ᱩᱢᱩᱞ ᱦᱚᱪᱚᱣᱟᱜᱼᱟ ᱾ ᱫᱚᱢᱮ ᱵᱷᱤᱲ ᱞᱚᱥᱚᱫ ᱚᱱᱟ ᱦᱚᱸ ᱚᱲᱟᱜ ᱦᱚᱲ ᱵᱟᱠᱚ ᱯᱷᱳᱱ ᱠᱟᱜ ᱢᱮᱛᱮ?